ᱦᱮᱞᱳ
ᱦᱮᱸ ᱡᱚᱦᱟᱨ ᱜᱚᱢᱠᱮ᱾
ᱦᱮᱸ ᱜᱚᱢᱠᱮ ᱡᱚᱦᱟᱨ ᱜᱮ᱾
ᱦᱳᱭ ᱜᱚᱢᱠᱮ ᱨᱚᱲ ᱠᱚ ᱴᱷᱤᱠ ᱴᱷᱟᱠ ᱟᱸᱡᱚᱢ ᱧᱟᱢᱚᱜ ᱠᱟᱱᱟ?
ᱦᱮᱸ ᱜᱚᱢᱠᱮ ᱟᱵᱤᱱᱟᱜ ᱨᱚᱲ ᱦᱚᱫ ᱫᱚ ᱴᱷᱤᱠ ᱥᱟᱹᱦᱤᱡ ᱜᱤᱧ ᱟᱸᱡᱚᱢ ᱧᱟᱢ ᱮᱫᱟ, ᱜᱚᱢᱠᱮ ᱟᱵᱤᱱ ᱠᱤ ᱤᱧᱟᱹᱜ ᱨᱚᱲ ᱴᱷᱤᱠ ᱥᱟᱸᱦᱤᱡ ᱵᱤᱱ ᱟᱸᱡᱚᱢ ᱧᱟᱢ ᱮᱫᱟ?
ᱦᱳᱭ ᱜᱚᱢᱠᱮ ᱮᱠᱟᱞ ᱟᱹᱰᱤ ᱴᱷᱟᱢ ᱴᱷᱟᱢ ᱥᱟᱺᱦᱤᱡ ᱜᱮ ᱟᱸᱡᱚᱢ ᱧᱟᱢᱚᱜ ᱠᱟᱱᱟ, ᱟᱫᱚ ᱱᱟᱦᱟᱜ ᱜᱚᱢᱠᱮ ᱤᱧᱤᱧ ᱞᱟᱹᱭᱮᱫ ᱛᱟᱦᱮᱱᱟ ᱛᱮᱦᱮᱧ ᱫᱚ ᱢᱤᱫᱴᱟᱝ ᱥᱟᱛᱟᱢ ᱛᱟᱞᱟ ᱛᱮᱞᱟᱝ ᱨᱚᱯᱚᱲ ᱞᱮᱠᱷᱟᱱ, ᱚᱠᱟ ᱞᱮᱠᱟ ᱦᱩᱭ ᱠᱚᱜᱼᱟ ᱜᱚᱢᱠᱮ?
ᱦᱮᱸ ᱮᱠᱫᱚᱢ ᱥᱟᱛᱟᱢ ᱴᱟᱱᱴᱟ ᱛᱮ ᱨᱚᱯᱚᱲ ᱞᱮᱠᱷᱟᱱ ᱫᱚ ᱚᱱᱟ ᱦᱚᱸ ᱟᱨᱦᱚᱸ ᱥᱟᱢᱴᱟᱣ ᱥᱟᱸᱦᱤᱡ ᱞᱟᱝ ᱨᱚᱲ ᱫᱟᱲᱮᱭᱟᱜᱼᱟ᱾ ᱱᱚᱣᱟ ᱜᱮ ᱱᱟᱯᱟᱭᱚᱜ ᱛᱟᱞᱟᱝ-ᱟ, ᱛᱟᱦᱞᱮ ᱜᱚᱢᱠᱮ ᱡᱟᱦᱟᱱᱟᱜ ᱱᱚᱝᱠᱟᱱ ᱥᱟᱛᱟᱢ ᱵᱤᱱ ᱩᱭᱦᱟᱹᱨ ᱟᱠᱟᱫᱟ?
ᱛᱮᱦᱤᱧ ᱫᱚ ᱟ ᱥᱟᱛᱟᱢ ᱞᱮᱠᱟᱛᱮᱧ ᱵᱟᱪᱷᱟᱣ ᱟᱠᱟᱫ ᱛᱟᱞᱟᱝ-ᱟ, ᱱᱟᱦᱟᱜ ᱥᱟᱱᱛᱟᱲ ᱥᱟᱶᱛᱟ ᱨᱮ ᱚᱞᱚᱜ ᱯᱟᱲᱦᱟᱣ ᱥᱮ ᱥᱮᱪᱮᱫ ᱨᱮᱱᱟᱜ ᱮᱱᱮᱢ ᱛᱤᱱᱟᱹᱜ ᱜᱟᱱ ᱢᱮᱱᱟᱜᱼᱟ, ᱟᱨ ᱱᱚᱣᱟ ᱨᱮᱱᱟᱜ ᱮᱸ ᱚᱠᱟᱞᱮᱠ ᱠᱟ ᱟᱵᱚ ᱥᱟᱱᱛᱟᱲ ᱥᱟᱶᱛᱟ ᱨᱮ ᱚᱞᱚᱜ ᱯᱟᱲᱦᱟᱜ ᱨᱮᱱᱟᱜ ᱞᱟᱹᱠᱛᱤ ᱢᱮᱱᱟᱜᱼᱟ? ᱥᱮ ᱛᱤᱱᱟᱹᱜ ᱜᱟᱱ ᱟᱵᱚ ᱫᱚᱨᱠᱟᱨ ᱟᱵᱚᱱ ᱠᱟᱱᱟ ᱱᱟᱜᱷ ᱱᱚᱣᱟ ᱤᱫᱤᱠᱟ ᱠᱟᱛᱮᱜ ᱞᱟᱝ ᱨᱚᱯᱚᱲᱟ, ᱥᱮ ᱪᱮᱫ ᱜᱚᱢᱠᱮ?
ᱮᱠᱟᱞ ᱜᱚᱝᱠᱮ ᱞᱟᱠᱛᱤ ᱜᱮ ᱾
ᱦᱳᱭ ᱟᱫᱚ ᱜᱚᱢᱠᱮ ᱯᱳᱭᱞᱳ ᱨᱮᱜᱮ ᱱᱟᱦᱟᱜ ᱟᱢ ᱴᱷᱮᱱ ᱠᱩᱠᱞᱤ ᱱᱟᱦᱟᱸᱜ ᱤᱧ ᱫᱚᱦᱚᱭᱮᱫᱟ ᱾ ᱟᱯᱮ ᱥᱮᱫ ᱱᱚᱝᱠᱟ ᱚᱞᱚᱜ ᱯᱟᱲᱦᱟᱜ ᱨᱮᱱᱟᱜ ᱮᱸ ᱞᱟᱹᱭ ᱜᱟᱱᱚᱜᱼᱟ, ᱛᱤᱱᱟᱹᱜ ᱜᱟᱱ ᱚᱞᱚᱜ ᱯᱟᱲᱦᱟᱣ ᱟᱱ ᱱᱟᱦᱟᱜ ᱦᱚᱲ ᱠᱚ ᱢᱮᱱᱟᱜ ᱠᱚᱣᱟ ᱟᱯᱮᱥᱮᱫ ᱾
ᱜᱚᱝᱠᱮ ᱞᱟᱹᱭ ᱜᱟᱱᱚᱜᱼᱟ, ᱱᱚᱝᱠᱟᱱ ᱚᱞᱚᱜ ᱯᱟᱲᱦᱟᱜ ᱯᱟᱹᱴᱷᱩᱣᱟᱹ ᱠᱚᱫᱚ ᱱᱤᱛᱚᱜ ᱫᱚ ᱠᱟᱹᱴᱤᱡ ᱜᱮᱠᱚ ᱵᱚᱞᱮ ᱱᱚᱣᱟ ᱞᱟᱭᱤᱱ ᱛᱮᱫᱚ ᱢᱮᱱᱟᱜ ᱠᱚᱣᱟ ᱾ ᱟᱨ ᱡᱟᱦᱟᱸᱭ ᱠᱚᱫᱚ ᱠᱚ ᱞᱟᱯᱷᱟᱝᱴᱤ ᱰᱟᱦᱟᱨ ᱠᱚ ᱦᱟᱛᱟᱣ ᱟᱠᱟᱫᱟ, ᱚᱱᱟ ᱫᱚ ᱟᱹᱰᱤ ᱠᱚᱢ ᱯᱟᱹᱴᱷᱩᱣᱟᱹ ᱜᱮ ᱢᱮᱱᱟᱜ ᱠᱚᱣᱟ ᱾ ᱞᱟᱹᱭ ᱜᱟᱱᱚᱜᱼᱟ ᱠᱤᱪᱷᱩ ᱫᱚ ᱱᱚᱣᱟ ᱜᱨᱮᱡᱩᱭᱮᱥᱚᱱ ᱯᱟᱥ ᱢᱮᱱᱟᱜ ᱠᱚᱣᱟ ᱟᱨ ᱠᱤᱪᱷᱩ ᱫᱚ ᱮᱭᱤᱪ ᱮᱥ ᱯᱟᱥ ᱾ ᱱᱚᱝᱠᱟ ᱜᱮ ᱵᱟᱹᱲᱛᱤ ᱢᱮᱱᱟᱜ ᱠᱚᱣᱟ ᱟᱨ ᱟᱨ ᱱᱤᱛᱚᱜ ᱫᱚ ᱡᱟᱦᱟᱸᱭ ᱠᱟᱹᱴᱤᱡ ᱵᱟᱹᱵᱩ ᱛᱟᱠᱚ ᱢᱮᱱᱟᱜ ᱠᱚᱣᱟ ᱡᱟᱦᱟᱸᱭ ᱠᱚᱫᱚ ᱛᱷᱨᱤ ᱯᱷᱳᱨ ᱨᱮᱠᱚ ᱯᱟᱲᱦᱟᱜ ᱠᱟᱱᱟ ᱾ ᱛᱟᱦᱞᱮ ᱜᱚᱝᱠᱮ ᱟᱯᱮᱥᱮᱫ ᱫᱚ ᱱᱚᱝᱠᱟᱱ ᱯᱟᱹᱴᱷᱩᱣᱟᱹ ᱠᱚ ᱢᱮᱱᱟᱜ ᱠᱚᱣᱟ ᱥᱮ ᱵᱟᱝ?
ᱦᱳᱭ ᱜᱚᱢᱠᱮ ᱮᱠᱟᱞ ᱟᱹᱰᱤ ᱡᱚᱛᱷᱟᱛ ᱠᱩᱠᱞᱤ ᱱᱟᱦᱟᱜ ᱮᱢ ᱞᱟᱹᱭ ᱟᱠᱟᱫᱟ ᱾ ᱟᱫᱚ ᱱᱮᱛᱟᱨ ᱢᱟ ᱱᱟᱦᱟᱜ ᱧᱮᱞ ᱜᱟᱱᱚᱜ ᱠᱟᱱᱟ ᱱᱚᱜᱼᱚᱭ, ᱞᱟᱦᱟ ᱛᱮᱫᱚ ᱩᱱᱟᱹᱜ ᱥᱮᱪᱮᱫ ᱟᱱ ᱦᱚᱲ ᱠᱚ ᱱᱟᱦᱟᱜ ᱟᱛᱳ ᱴᱚᱞᱟ ᱠᱚᱨᱮ ᱩᱱᱟᱹᱜ ᱵᱟᱹᱲᱛᱤ ᱫᱚ ᱵᱟᱝ ᱠᱚ ᱛᱟᱦᱮᱸ ᱠᱟᱱᱟ, ᱟᱫᱚ ᱱᱚᱜᱼᱚᱭ ᱱᱮᱛᱟᱨ ᱜᱮ ᱱᱟᱦᱟᱜ ᱠᱚ ᱵᱟᱹᱲᱛᱤ ᱵᱟᱲᱟ ᱜᱚᱫ ᱟᱠᱟᱱᱟ ᱾ ᱟᱨ ᱞᱟᱯᱷᱟᱝ ᱥᱮᱪᱮᱫ ᱥᱮᱫ ᱛᱮᱦᱚᱸ ᱱᱮᱛᱟᱨ ᱜᱮ ᱱᱟᱦᱟᱜ ᱵᱟᱹᱲᱛᱤ ᱠᱚ ᱞᱟᱦᱟᱜ ᱠᱟᱱᱟ ᱾ ᱪᱮᱫᱟᱜ ᱥᱮ ᱟᱵᱚ ᱫᱚ ᱥᱟᱶᱛᱟ ᱩᱛᱱᱟᱹᱣ ᱦᱩᱭᱩᱜ ᱛᱟᱵᱚᱱᱟ ᱟᱵᱚ ᱫᱚ ᱟᱹᱰᱤ ᱛᱟᱭᱚᱢ ᱠᱚᱨᱮᱜ ᱜᱮ ᱱᱟᱦᱟᱜ ᱢᱮᱱᱟᱜ ᱦᱟᱛᱟᱲ ᱠᱟᱜ ᱵᱚᱱᱟ ᱟᱫᱚ ᱡᱟᱦᱟᱸ ᱞᱮᱠᱟ ᱨᱮᱸᱜᱮᱡ ᱜᱮ ᱨᱮᱦᱚᱸ ᱵᱚᱱ ᱩᱱᱫᱚ ᱱᱟᱦᱟᱜ ᱤᱧᱤᱧ ᱢᱚᱱᱮᱭᱟ ᱥᱮᱪᱮᱫ ᱛᱮ ᱵᱟᱝ ᱵᱚᱱ ᱞᱟᱦᱟ ᱞᱮᱱᱠᱷᱟᱱ᱾ ᱱᱚᱣᱟ ᱨᱮᱸᱜᱮᱡ ᱠᱷᱚᱱ ᱦᱚᱸ ᱱᱟᱦᱟᱜ ᱵᱟᱝ ᱵᱚᱱ ᱠᱤᱥᱟᱹᱬ ᱫᱟᱲᱮᱭᱟᱜᱼᱟ ᱾ ᱦᱮᱸ ᱥᱮ ᱜᱚᱝᱠᱮ ᱟᱫᱚ ᱟᱢ ᱱᱚᱣᱟ ᱚᱠᱟ ᱞᱮᱠᱟᱢ ᱢᱚᱱᱮᱭᱮᱫᱟ ᱜᱚᱢᱠᱮ?
ᱱᱚᱣᱟ ᱫᱚ ᱮᱠᱫᱚᱢ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱟᱠᱟᱫᱟ ᱾ ᱱᱤᱛᱚᱜᱼᱟ ᱦᱟᱞᱚᱛ ᱟᱵᱚ ᱡᱩᱫᱤ ᱵᱩᱱ ᱧᱮᱞ ᱠᱷᱟᱱ ᱾ ᱟᱵᱚᱣᱟᱜ ᱚᱠᱟ ᱞᱮᱠᱟᱱᱟᱜ ᱰᱟᱦᱟᱨ ᱨᱮᱵᱩᱱ ᱢᱮᱱᱟᱜ ᱵᱚᱱᱟ? ᱱᱚᱣᱟ ᱚᱠᱛᱚ ᱨᱮᱫᱚ ᱞᱟᱹᱭ ᱜᱟᱱᱚᱜᱼᱟ᱾ ᱚᱞᱚᱜ ᱚᱞᱚᱜ ᱯᱟᱨᱦᱟᱜ ᱫᱚ ᱮᱠᱟᱞ ᱜᱮ ᱞᱟᱹᱠᱛᱤ ᱠᱟᱱ ᱛᱟᱵᱚᱱᱟ᱾ ᱚᱞᱚᱜ ᱯᱟᱲᱼᱼ ᱚᱞᱚᱜ ᱯᱟᱲᱦᱟᱣ ᱦᱟᱛᱟᱣ ᱞᱮᱠᱷᱟᱱ ᱟᱭᱢᱟ ᱞᱮᱠᱟᱱᱟᱜ ᱠᱟᱹᱢᱤ ᱠᱚᱦᱚᱵᱚᱱ ᱠᱚᱨᱟᱣ ᱫᱟᱲᱮᱜᱼᱟ᱾ ᱥᱟᱶᱛᱮ ᱢᱤᱫᱴᱟᱝ ᱱᱟᱯᱟᱭ ᱧᱚᱜ ᱡᱤᱭᱚᱱ ᱫᱟᱲᱮᱜᱼᱟ᱾ ᱟᱨ ᱞᱟᱹᱭ ᱜᱟᱱᱚᱜᱼᱟ ᱚᱝᱠᱟᱱ ᱱᱮᱛᱟᱨ ᱫᱚ ᱡᱟᱦᱟᱸᱭ ᱦᱩᱰᱤᱧ ᱢᱟᱹᱭ ᱛᱟ ᱠᱚ ᱢᱮᱱᱟᱜ ᱠᱩᱣᱟ᱾ ᱵᱟᱹᱭ ᱵᱟᱹᱭ ᱛᱮᱦᱟᱸᱜ ᱠᱷᱟᱱ ᱱᱚᱣᱟ ᱚᱞᱚᱜ ᱯᱟᱲᱦᱟᱣ ᱠᱚ ᱵᱟᱹᱜᱤ ᱤᱫᱤᱭᱮᱫᱟ᱾
ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ? ᱜᱚᱝᱠᱮ! ᱟᱢᱠᱤ ᱤᱧᱟᱹᱜ ᱨᱚᱲᱮᱢ ᱟᱸᱡᱚᱢ ᱧᱟᱢ ᱫᱟ ᱜᱚᱝᱠᱮ? ᱜᱚᱝᱠᱮ ᱞᱟᱹᱭᱮᱴ ᱫᱟᱹᱧ ᱟᱢ ᱠᱤ ᱤᱧᱟᱹᱜ ᱨᱚᱲ ᱮᱢ ᱟᱸᱡᱚᱢ ᱧᱟᱢ ᱫᱟ?
ᱞᱮᱠᱤᱱ ᱟᱯᱮᱥᱮᱫ ᱠᱤ ᱱᱤᱛᱚᱜ ᱦᱚᱸ ᱱᱚᱝᱠᱟᱱ ᱯᱟᱹᱴᱷᱩᱣᱟᱹ ᱠᱚ ᱚᱞᱚᱜ ᱯᱟᱲᱦᱟᱣ ᱠᱚ ᱵᱟᱹᱜᱤ ᱠᱮᱫᱟ ᱥᱮᱠᱚ ᱯᱟᱲᱦᱟᱜ ᱠᱟᱱ ᱜᱮᱭᱟ?
ᱦᱮᱸ ᱜᱚᱝᱠᱮ ᱟᱫᱚ ᱟᱞᱮ ᱥᱮᱡ ᱢᱟ ᱱᱟᱦᱟᱜ ᱚᱞᱚᱜ ᱯᱟᱲᱦᱟᱜ ᱢᱟ ᱟᱹᱰᱤ ᱱᱟᱯᱟᱭ ᱛᱮᱜᱮ ᱪᱟᱞᱟᱜ ᱠᱟᱱᱟ, ᱱᱤᱭᱟᱹ ᱱᱤᱛᱚᱜ ᱡᱟᱦᱟᱸ ᱞᱮᱠᱟ ᱧᱮᱞᱚᱜ ᱠᱟᱱᱟ᱾ ᱟᱨ ᱱᱚᱝᱠᱟ ᱚᱞᱚᱜ ᱯᱟᱲᱦᱟᱜ ᱛᱮ ᱥᱟᱱᱟᱢ ᱥᱮᱜ ᱥᱟᱱᱟᱢ ᱠᱚᱜᱮ ᱱᱟᱦᱟᱜ ᱚᱞᱚᱜ ᱯᱟᱲᱦᱟᱜ ᱥᱮᱫ ᱛᱮᱠᱚ ᱞᱟᱦᱟᱜ ᱠᱟᱱᱟ᱾ ᱟᱨ ᱤᱧᱤᱧ ᱢᱚᱱᱮᱭᱟ ᱟᱵᱚ ᱚᱞᱚᱜ ᱯᱟᱲᱦᱟᱜ ᱥᱮᱫ ᱛᱮ ᱮᱸ ᱱᱚᱝᱠᱟ ᱞᱟᱦᱟ ᱦᱩᱭᱩᱜ ᱛᱟᱵᱚᱱᱟ᱾ ᱟᱨ ᱟᱵᱚᱣᱟᱜ ᱡᱟᱦᱟᱸ ᱠᱚ ᱟᱹᱭᱫᱟᱹᱨ ᱠᱚ ᱢᱮᱱᱟᱜᱼᱟ ᱱᱟᱦᱟᱜ ᱚᱱᱟ ᱠᱚ ᱟᱹᱭᱫᱟᱹᱨ ᱵᱚᱱ ᱥᱮᱬᱟ ᱫᱟᱲᱮᱭᱟᱜᱼᱟ, ᱪᱮᱫᱟᱜ ᱥᱮ ᱟᱵᱚ ᱱᱚᱣᱟ ᱚᱞᱚᱜ ᱯᱟᱲᱦᱟᱜ ᱛᱮ ᱥᱮ ᱞᱟᱯᱷᱟᱝ ᱥᱮᱪᱮᱫ ᱠᱚ ᱵᱟᱝᱵᱚᱱ ᱦᱟᱢᱮᱴ ᱞᱮᱠᱷᱟᱡ ᱱᱟᱦᱟᱜ ᱱᱚᱣᱟ ᱟᱵᱚᱣᱟᱜ ᱡᱟᱦᱟᱸ ᱠᱚ ᱟᱹᱭᱫᱟᱹᱨ ᱠᱚ ᱢᱮᱱᱟᱜ ᱛᱟᱵᱚᱱᱟ, ᱟᱨ ᱱᱚᱣᱟ ᱠᱚ ᱟᱹᱭᱫᱟᱹᱨ ᱫᱚ ᱱᱟᱦᱟᱜ ᱵᱟᱝᱵᱚᱱ ᱵᱩᱡᱽ ᱫᱟᱲᱮᱭᱟᱜᱼᱟ ᱥᱮ, ᱱᱚᱣᱟ ᱠᱚ ᱟᱹᱭᱫᱟᱹᱨ ᱟᱵᱚ ᱵᱟᱝᱵᱚᱱ ᱦᱟᱢᱮᱴ ᱫᱟᱲᱮᱭᱟᱜᱼᱟ, ᱮᱸ ᱟᱢ ᱚᱠᱟᱞᱮᱠᱟ ᱪᱮᱫ ᱞᱮᱠᱟᱢ ᱢᱚᱱᱮᱭᱫᱟ ᱜᱚᱝᱠᱮ ᱤᱧ ᱡᱟᱦᱟᱸ ᱞᱮᱠᱟᱧ ᱱᱚᱣᱟᱧ ᱞᱟᱹᱭ ᱠᱮᱫᱟ, ᱱᱚᱣᱟ ᱤᱫᱤ ᱠᱟᱛᱮ ᱢᱤᱫ ᱵᱟᱨ ᱠᱟᱛᱷᱟ ᱞᱟᱹᱭᱢᱮ ᱜᱚᱝᱠᱮ᱾ ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ ᱜᱚᱝᱠᱮ?
ᱦᱮᱸ ᱜᱚᱝᱠᱮ ᱞᱟᱹᱭ ᱜᱟᱱᱚᱜᱼᱟ ᱠᱟᱹᱴᱤᱡ ᱱᱮᱴᱣᱟᱨᱠ ᱦᱚᱸᱭ ᱰᱤᱥᱴᱟᱵᱽ ᱫᱟᱭ᱾ ᱢᱮᱱᱠᱷᱟᱱ ᱱᱤᱛᱚᱜ ᱫᱚᱧ ᱟᱸᱡᱚᱢ ᱧᱟᱢ ᱠᱮᱫᱟ᱾
ᱟᱨ ᱦᱮᱸ ᱡᱟᱦᱟᱸ ᱠᱚ ᱡᱟᱦᱟᱸ ᱠᱚᱵᱤᱱ ᱞᱟᱹᱭ ᱠᱮᱫᱟ ᱱᱚᱣᱟ ᱟᱹᱭᱫᱟᱹᱨ ᱨᱮᱱᱟᱜ ᱠᱟᱛᱷᱟ, ᱱᱚᱣᱟ ᱫᱚ ᱮᱠᱟᱞ ᱠᱟᱱ ᱜᱮᱭᱟ᱾ ᱢᱟᱹᱱᱢᱤᱭᱟᱜ ᱟᱹᱫᱟᱹᱨ ᱨᱮᱜᱮ ᱥᱟᱱᱟᱢ ᱠᱤᱪᱷᱩ ᱫᱚ ᱢᱮᱱᱟᱜ ᱜᱮᱭᱟ᱾ ᱟᱨ
ᱦᱳᱭ ᱜᱚᱝᱠᱮ᱾
ᱢᱮᱱᱠᱷᱟᱱ ᱟᱨᱦᱚᱸ ᱵᱟᱹᱲᱛᱤ ᱱᱚᱣᱟ ᱠᱚ ᱧᱮᱞ ᱧᱟᱢᱚᱜ ᱠᱟᱱᱟ ᱡᱮ ᱯᱟᱹᱴᱷᱩᱣᱟᱹ ᱠᱚ ᱵᱟᱹᱲᱛᱤ ᱜᱮ ᱱᱚᱶᱟ ᱨᱟᱹᱥᱠᱟᱹ ᱥᱮᱫ ᱠᱚ ᱞᱟᱦᱟᱜ ᱠᱟᱱᱟ᱾ ᱤ ᱡᱮᱢᱚᱱ ᱨᱟᱹᱥ ᱠᱟᱹ ᱞᱟᱹᱜᱤᱫ ᱫᱚ ᱢᱤᱫᱴᱟᱝ ᱵᱷᱟᱜᱮ ᱧᱚᱜ ᱨᱟᱹᱥᱠᱟᱹ ᱫᱚ ᱵᱟᱝ ᱡᱟᱦᱟᱱᱟᱜ ᱠᱟᱹᱢᱤ, ᱠᱟᱹᱢᱤ ᱠᱚ ᱥᱮ ᱮᱱᱮᱡ ᱥᱮᱨᱮᱧ ᱠᱩᱧ ᱥᱮᱨᱟᱭᱮᱫᱟ᱾ ᱱᱚᱝᱠᱟᱱᱟᱜ ᱫᱚ ᱵᱟᱝ᱾ ᱢᱮᱱᱠᱷᱟᱱ ᱠᱚᱫᱚ ᱵᱷᱩᱛᱤ ᱟᱹ ᱰᱤ ᱞᱟᱜᱽᱨᱮ ᱮᱱᱮᱡ᱾ ᱚᱱᱟ ᱠᱚ ᱰᱟᱦᱟᱨ ᱥᱮᱫ ᱵᱟᱹᱲᱛᱤ ᱠᱚ ᱞᱟᱦᱟ ᱪᱟᱞᱟᱜ ᱠᱟᱱᱟ᱾ ᱟᱫᱚ, ᱱᱚᱣᱟ ᱠᱚᱦᱚᱸ ᱟᱹᱰᱤ ᱢᱤᱫ ᱯᱚᱠᱠᱷᱮ ᱫᱚ ᱟᱹᱰᱤᱜᱮ ᱵᱟᱹᱲᱤᱡ ᱚᱨᱥᱚᱝ ᱠᱟᱱᱟ ᱜᱤᱫᱽᱨᱟᱹ ᱠᱚ ᱛᱟᱞᱟᱨᱮ ᱧᱮᱞ ᱧᱟᱢᱚᱜ ᱞᱮᱱᱠᱷᱟᱱ ᱫᱚ ᱜᱤᱫᱽᱨᱟᱹ ᱠᱚ ᱥᱟᱢᱵᱽᱲᱟᱣ ᱦᱚᱸ ᱢᱩᱥᱠᱤᱞ ᱜᱮ᱾ ᱛᱚ ᱜᱚᱝᱠᱮ ᱛᱟᱦᱞᱮ ᱟᱵᱤᱱ ᱱᱚᱝᱠᱟᱱᱟᱜ ᱚᱨᱥᱚᱝ ᱠᱚ ᱡᱟᱦᱟᱸ ᱧᱮᱞᱚᱜ ᱠᱟᱱᱟ ᱯᱟᱹᱴᱷᱩᱣᱟᱹ ᱠᱚ ᱛᱟᱞᱟᱨᱮ ᱱᱚᱣᱟ ᱚᱠᱟᱞᱮᱠᱟᱢ ᱢᱮ ᱛᱮᱵᱤᱱ ᱧᱮᱞ ᱮᱫᱟ?
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱩᱠᱞᱤ ᱜᱤ ᱱᱟᱦᱟᱜ ᱮᱢ ᱥᱟᱵ ᱨᱟᱠᱟᱵ ᱟᱠᱟᱫᱟ᱾ ᱟᱫᱚ ᱜᱚᱝᱠᱮ ᱤᱧ ᱱᱚᱣᱟ ᱠᱩᱠᱞᱤ ᱨᱮᱱᱟᱜ ᱛᱮᱞᱟ ᱦᱟᱸᱜ ᱡᱚᱛᱷᱟᱛ ᱥᱟᱺᱦᱤᱡ᱾ ᱛᱤᱱᱟᱹᱜ ᱜᱟᱱ ᱤᱧ ᱵᱩᱡᱽ ᱫᱟᱲᱤᱭᱟᱜ ᱠᱟᱱᱟ ᱩᱱᱟᱹᱜ ᱜᱟᱱ ᱜᱤ ᱞᱟᱹᱭ ᱨᱮᱱᱟᱜ ᱤᱧ ᱨᱤᱠᱟᱹᱭ ᱫᱟ᱾ ᱛᱟᱦᱚᱞᱮ ᱱᱚᱜᱼᱚᱭ ᱡᱮ ᱡᱟᱦᱟᱸ ᱟᱵᱚᱨᱮᱱ ᱢᱟᱹᱭ ᱵᱟᱹᱵᱩ ᱛᱟ ᱠᱚ ᱱᱩᱠᱩ ᱱᱩᱠᱩ ᱟᱠᱚᱣᱟᱜ ᱥᱮᱪᱮᱫ ᱢᱟᱦᱟ ᱵᱟᱝ ᱦᱟᱢᱮᱴ ᱠᱟᱛᱮ᱾ ᱦᱚᱜᱼᱚᱭ ᱯᱟᱛᱟ ᱯᱚᱨᱚᱵᱽ ᱠᱚᱨᱮ ᱜᱮ ᱦᱟᱸᱜ ᱵᱟᱹᱲᱛᱤ ᱠᱚ ᱫᱟᱲᱟᱱ ᱠᱟᱱᱟ᱾ ᱱᱩᱠᱩ ᱫᱚ ᱤᱧᱟᱜ ᱢᱚᱱᱮ ᱛᱮ ᱦᱟᱸᱜ ᱜᱚᱝᱠᱮ ᱢᱮᱱ ᱚᱪᱚᱭᱫᱟᱭ᱾ ᱟᱫᱚ ᱱᱟᱦᱟᱜ ᱡᱚᱛᱷᱟ ᱡᱚᱛᱷᱤ ᱥᱟᱹᱦᱤᱡ ᱥᱮᱪᱮᱫ ᱵᱟᱝᱠᱚ ᱟᱨᱡᱟᱣ ᱫᱟᱲᱮ ᱠᱷᱟᱹᱛᱤᱨ ᱛᱮ ᱱᱚᱰᱮ ᱠᱚ ᱱᱚᱝᱠᱟᱱ ᱡᱟᱜᱟ ᱠᱚᱨᱮ ᱥᱮᱴᱮᱨᱚᱜ ᱠᱟᱱᱟ ᱥᱟᱶᱛᱮ ᱟᱠᱵᱚ ᱠᱚᱣᱟᱜ ᱱᱚᱝᱠᱟᱱ ᱚᱠᱛᱚ ᱠᱚᱠᱩ ᱵᱟᱹᱲᱤᱡᱮᱫ ᱛᱟᱠᱚᱣᱟ ᱱᱟᱦᱟᱜ, ᱪᱮᱫᱟᱜ ᱥᱮ ᱜᱚᱝᱠᱮ ᱚᱠ ᱛᱚ ᱫᱚ ᱦᱟᱸᱜ ᱵᱟᱭ ᱛᱟᱹᱝᱜᱤ ᱠᱟᱵᱚᱱᱟ ᱚᱠᱛᱚ ᱛᱟᱦᱮᱱ ᱨᱮᱜᱮ ᱟᱢᱟᱜ ᱠᱟᱹᱢᱤ ᱫᱚ ᱠᱟᱹᱢᱤ ᱠᱟᱛᱟᱢ ᱥᱮ ᱪᱮᱫ ᱜᱚᱝᱠᱮ? ᱟᱢ ᱚᱠᱟ ᱞᱮᱠᱟᱢ ᱢᱚᱱᱮᱭᱟ᱾
ᱦᱮᱸ ᱜᱚᱢᱠᱮ ᱮᱠᱟᱞ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ᱾ ᱚᱠᱛᱚ ᱫᱚ ᱚᱠᱚᱭ ᱞᱟᱹᱜᱤᱫ ᱦᱚᱸ ᱵᱟᱝ-ᱮ ᱛᱟᱹᱝᱜᱤ ᱠᱟᱵᱚᱱᱟᱭ᱾ ᱟᱵᱚ ᱫᱚ ᱚᱱᱟ ᱥᱟᱶ ᱥᱟᱶ ᱛᱮᱜᱮ ᱟᱭᱢᱟ ᱜᱟᱱ ᱠᱟᱹᱢᱤ ᱦᱚᱨᱟ ᱠᱚᱵᱚᱱ ᱞᱟᱦᱟ ᱤᱫᱤ ᱦᱩᱭᱩᱜᱼᱟ᱾ ᱤᱧ ᱫᱚ ᱟᱨᱦᱚᱸ ᱱᱚᱶᱟ ᱨᱮ ᱱᱚᱣᱟᱧ ᱢᱚᱱᱮᱭᱟ ᱟᱵᱚᱨᱮᱱ ᱡᱟᱦᱟᱸᱭ ᱜᱟᱨᱡᱮᱱ ᱠᱚ ᱢᱮᱱᱟᱜ ᱠᱚ ᱛᱟᱵᱚᱱᱟ ᱱᱩᱝᱠᱩ ᱦᱚᱸ ᱵᱟᱹᱲᱛᱤ ᱢᱮᱫ ᱞᱩᱛᱩᱨ ᱞᱟᱹᱠᱛᱤ ᱠᱟᱱᱟ᱾ ᱡᱮ ᱜᱤᱫᱽᱨᱟᱹ ᱛᱮ᱾ ᱚᱞᱚᱜ ᱯᱟᱲᱦᱟᱣ ᱰᱟᱦᱟᱨ ᱚᱠᱟ ᱞᱮᱠᱟᱛᱮ ᱡᱟ ᱥᱟᱵ ᱫᱚᱦᱚ ᱠᱟ ᱦᱚᱪᱚ ᱦᱩᱭᱩᱜᱼᱟ᱾ ᱵᱟᱝ ᱠᱷᱟᱱ ᱫᱚ ᱜᱤᱫᱽᱨᱟᱹ ᱠᱚᱫᱚ ᱠᱚᱫᱚ ᱵᱟᱠᱚ ᱵᱟᱰᱟᱭᱟ ᱡᱮ ᱚᱠᱟᱴᱟᱜ ᱟᱨ ᱚᱠᱟᱴᱟᱜ ᱵᱟᱹᱲᱤᱡ ᱡᱤᱱᱤᱥ ᱠᱟᱱᱟ ᱩᱱᱠᱩ ᱫᱚ ᱱᱤᱛᱚᱜ ᱫᱚᱠᱚ ᱦᱟᱨᱟᱜ, ᱵᱟᱹᱭ ᱵᱟᱹᱭ ᱛᱮ᱾ ᱡᱚᱠᱷᱚᱱ ᱠᱚ ᱡᱩᱣᱟᱹᱱᱚᱜᱼᱟ ᱩᱱ ᱚᱠᱛᱚ ᱦᱟᱸᱜ ᱠᱷᱟᱱ ᱱᱚᱣᱟ ᱨᱮᱱᱟᱜ ᱜᱮ ᱟᱨ ᱵᱟᱹᱲᱤᱡ ᱫᱤᱠ ᱠᱚ ᱦᱟᱸᱜ ᱠᱷᱟᱱ ᱠᱚ ᱥᱟᱞᱟ ᱜᱚᱴᱟ ᱫᱟᱲᱮᱭᱟᱜᱼᱟ᱾ ᱛᱚ ᱱᱚᱣᱟ ᱚᱠᱛᱚ ᱨᱮᱫᱚ ᱜᱟᱨᱡᱮᱱ ᱜᱮ ᱦᱟᱸᱜ ᱠᱷᱟᱱ ᱮᱠᱟ ᱮᱠᱟᱞ ᱩᱱᱠᱩ ᱧᱮᱞ ᱫᱚ ᱞᱟᱹᱠᱛᱤ ᱠᱟᱱ ᱜᱮᱭᱟ᱾ ᱟᱹᱵᱤᱱ ᱪᱮᱫ ᱵᱤᱱ ᱢᱚᱱᱮᱭᱟ ᱜᱚᱝᱠᱮ?
ᱟᱹᱰᱤ, ᱮᱠᱟᱞ ᱟᱹᱰᱤ ᱥᱟᱹᱨᱤ ᱠᱟᱛᱷᱟᱢ ᱞᱟᱹᱭ ᱠᱟᱜ ᱛᱟᱞᱟᱝᱟ ᱡᱟᱦᱟᱸ ᱞᱮᱠᱟ ᱱᱚᱜᱼᱚᱭ ᱞᱟᱹᱭ ᱠᱮᱫᱟ ᱢᱤᱫᱴᱟᱝ ᱮᱸ ᱯᱟᱹᱴᱷᱩᱣᱟᱹ ᱜᱤᱫᱽᱨᱟᱹ ᱥᱮᱪᱮᱫ ᱥᱮᱬᱟ ᱚᱪᱚ ᱨᱮ ᱟᱭᱳᱼᱵᱟᱵᱟᱣᱟᱜ ᱫᱚ ᱟᱹᱰᱤ ᱢᱟᱨᱟᱝ ᱮᱱᱮᱢ ᱜᱮ ᱢᱮᱱᱟᱜᱼᱟ, ᱟᱭᱳᱼᱵᱟᱵᱟ ᱛᱤᱱ ᱫᱷᱟᱹᱨᱤᱡ ᱱᱟᱦᱟᱜ ᱟᱹᱠᱤᱱ ᱞᱮᱠᱟᱛᱮ ᱵᱟᱝᱠᱤᱱ ᱥᱚᱱᱛᱚᱨᱚᱜ ᱠᱟᱱᱟ ᱥᱮ ᱟᱹᱠᱤᱱ ᱨᱮᱱ ᱩᱱᱤ ᱯᱟᱹᱴᱷᱩᱣᱟᱹ ᱜᱤᱫᱽᱨᱟᱹ ᱵᱟᱝᱠᱤᱱ ᱮᱸ ᱥᱚᱱᱛᱚᱨ ᱦᱚᱪᱚᱭ ᱤᱫᱤᱭᱟ ᱱᱟᱜ ᱠᱷᱟᱱ ᱩᱱ ᱫᱷᱟᱹᱵᱤᱡ ᱫᱚ ᱱᱩᱭ ᱯᱟᱹᱴᱷᱩᱣᱟᱹ ᱜᱤᱫᱽᱨᱟᱹ ᱫᱚ ᱵᱟᱝᱮ ᱵᱩᱡ ᱫᱟᱲᱮᱭᱟᱜ ᱠᱟᱱᱟ ᱱᱟᱦᱟᱜ ᱱᱩᱭ ᱫᱚ ᱮᱸ ᱯᱟᱹᱴᱷᱩᱣᱟᱹ ᱜᱤᱫᱽᱨᱟᱹ ᱠᱟᱱᱟᱭ, ᱯᱟᱹᱴᱷᱩᱣᱟᱹ ᱜᱤᱫᱽᱨᱟᱹ ᱫᱚ ᱟᱭᱢᱟ ᱞᱮᱠᱟᱱᱟᱜ ᱵᱟᱹᱲᱤᱡ ᱠᱚ ᱮᱸ ᱠᱟᱹᱢᱤ ᱫᱟᱲᱮᱭᱟᱜ ᱜᱮᱭᱟ ᱟᱫᱚ ᱚᱱᱟ ᱞᱟᱜᱤᱫ ᱛᱮ ᱟᱭᱳ ᱵᱟᱵᱟ ᱠᱚᱫᱚ ᱢᱮᱱᱟᱜ ᱠᱚᱜᱮᱭᱟ ᱱᱩᱠᱩ ᱫᱚ ᱡᱟᱦᱟᱸ ᱞᱮᱠᱟ ᱚᱠᱟᱴᱟᱜ ᱰᱟᱦᱟᱨ ᱵᱟᱹᱲᱤᱡᱼᱟ ᱚᱠᱟᱴᱟᱜ ᱰᱟᱦᱟᱨ ᱵᱮᱥ ᱟ ᱱᱚᱜᱼᱚ ᱱᱚᱣᱟ ᱠᱚ ᱰᱟᱦᱟᱨ ᱩᱫᱩᱜ ᱞᱟᱹᱜᱤᱫ ᱫᱚ ᱢᱮᱱᱟᱜ ᱠᱚᱣᱟ ᱱᱟᱜ ᱠᱷᱟᱡ᱾ ᱦᱮᱸ ᱥᱮ? ᱟᱫᱚ ᱱᱚᱝᱠᱟ ᱜᱮ ᱡᱟᱛᱮ ᱟᱭᱳ ᱵᱟᱵᱟ ᱵᱟᱝᱠᱤᱱ ᱞᱟᱦᱟᱜᱼᱟ ᱟᱫᱚ ᱱᱩᱭ ᱯᱟᱹᱴᱷᱩᱣᱟᱹ ᱜᱤᱫᱽᱨᱟᱹ ᱫᱚ ᱱᱟᱦᱟᱜ ᱟᱭᱟᱜ ᱢᱚᱱᱮ ᱛᱮ ᱚᱠᱟᱴᱟᱜ ᱰᱟᱦᱟᱨ ᱛᱮᱪᱚᱭ ᱛᱟᱲᱟᱢᱮᱫᱟ? ᱚᱱᱟ ᱱᱟᱦᱟᱜ ᱵᱟᱝᱮ ᱵᱩᱡᱽ ᱫᱟᱲᱮᱭᱟᱜ ᱠᱟᱱᱟ ᱦᱮᱸᱥᱮ, ᱟᱫᱚ ᱚᱱᱟᱛᱮᱧ ᱞᱟᱹᱭᱟ ᱟᱢ ᱮ ᱩᱱᱤ ᱯᱟᱹᱴᱷᱩᱣᱟᱹ ᱜᱤᱫᱽᱨᱟᱹ ᱡᱩᱫᱤ ᱢᱤᱫ ᱫᱤᱱ ᱵᱟᱭ ᱥᱮᱪᱮᱫᱚᱜᱼᱟ ᱥᱮ ᱱᱚᱝᱠᱟ ᱡᱚᱛᱷᱟ ᱡᱚᱛᱷᱤ ᱥᱟᱹᱦᱤᱡ ᱱᱟᱦᱟᱜ ᱥᱮᱪᱮᱫ ᱵᱟᱝᱮ ᱧᱟᱢᱟ ᱛᱟᱦᱚᱞᱮ ᱱᱩᱭ ᱯᱟᱹᱴᱷᱩᱣᱟᱹ ᱜᱤᱫᱽᱨᱟᱹ ᱦᱚᱸ ᱢᱤᱫ ᱫᱤᱱ ᱟ ᱟᱭᱟ ᱵᱟᱵᱟ ᱥᱮ ᱟᱭᱳ ᱱᱟᱦᱟᱜ ᱮ ᱵᱮᱱᱟᱣᱚᱜ ᱟᱭ᱾ ᱟᱫᱚ ᱱᱚᱝᱠᱟ ᱜᱮ ᱟᱡ ᱵᱟᱭ ᱥᱮᱬᱟᱣ ᱠᱟᱱ ᱛᱮ ᱟᱡᱨᱮᱱ ᱡᱟᱦᱟᱸᱭ ᱟᱯᱮᱱ ᱫᱟᱨᱟᱢ ᱯᱚᱼᱯᱚᱝᱲᱟ ᱦᱚᱸ ᱮᱸ ᱡᱚᱛᱷᱟ ᱡᱚᱛᱷᱤ ᱥᱟᱺᱦᱤᱡ ᱱᱟᱦᱟᱜ ᱥᱮᱪᱮᱫ ᱵᱟᱝᱮ ᱮᱢ ᱥᱮᱬᱟ ᱫᱟᱲᱮᱣᱟᱭᱟ᱾ ᱜᱚᱝᱠᱮ ᱟᱢ ᱚᱠᱟ ᱞᱮᱠᱟᱢ ᱢᱚᱱᱮᱭᱮᱫᱟ?
ᱱᱚᱣᱟ ᱫᱚ ᱮᱠᱫᱚᱢ ᱥᱟᱹᱨᱤ ᱠᱟᱛᱷᱟ ᱞᱟᱹᱭ ᱠᱟᱫᱟ᱾ ᱱᱚᱝᱠᱟᱱᱟᱜ ᱧᱮᱞ ᱧᱟᱢᱚᱜ ᱠᱟᱱᱟ ᱱᱚᱣᱟ ᱵᱟᱥᱛᱚᱵ ᱡᱤᱭᱚᱱ ᱨᱮᱦᱚᱸ᱾ ᱤᱧ ᱱᱚᱣᱟ ᱥᱟᱶᱛᱮ ᱤᱧ ᱟᱵᱟᱨ ᱟᱨ ᱢᱤᱫᱴᱟᱝ ᱫᱩᱠ ᱥᱮᱫ ᱱᱚᱝᱠᱟᱱᱟᱜ ᱟᱱᱟᱴ ᱤᱧ ᱧᱮᱞ ᱧᱟᱢ ᱠᱮᱫᱟ ᱡᱟᱦᱟᱸ ᱫᱚ ᱡᱟᱦᱟᱸᱭ ᱜᱤᱫᱽᱨᱟᱹ ᱠᱚᱼᱠᱚ ᱱᱩᱝᱠᱩ ᱫᱚ ᱡᱟᱦᱟᱸᱭ ᱠᱚᱼᱼ ᱵᱟᱠᱚ ᱯᱟᱲᱦᱟ ᱫᱟᱲᱮᱭᱟᱜ ᱠᱟᱱᱟ ᱥᱮ ᱞᱟᱦᱟᱥᱮᱫ ᱵᱟᱠᱚ ᱪᱟᱞᱟᱣ ᱫᱟᱲᱮᱭᱟᱜ ᱠᱟᱱᱟ, ᱯᱟᱲᱦᱟ ᱨᱮᱱᱟᱜ ᱤᱪᱪᱷᱟᱹ ᱵᱟᱝᱼᱼ ᱠᱟᱱ ᱛᱟᱠᱚᱣᱟ, ᱩᱱᱠᱩᱣᱟᱜ ᱠᱟᱛᱷᱟ ᱞᱟᱝ ᱨᱚᱲ ᱠᱮᱫᱟ ᱟᱨ ᱢᱤᱫᱴᱟᱝᱼᱼ ᱫᱤᱠ ᱫᱚ ᱱᱤᱭᱟᱹ ᱧᱮᱞ ᱞᱮᱠᱷᱟᱱ ᱱᱚᱣᱟ ᱧᱮᱞᱚᱜᱼᱟ ᱡᱮ ᱡᱟᱦᱟᱸᱭ ᱠᱚᱫᱚ ᱠᱚ ᱚᱞᱚᱜ ᱠᱟᱱᱟ᱾ ᱢᱮᱱᱠᱷᱟᱱ ᱚᱞᱚᱜ ᱥᱟᱶ ᱥᱟᱶ ᱛᱮ ᱦᱚᱸ ᱡᱮᱼᱼ ᱟᱨᱦᱚᱸ ᱟᱭᱢᱟ ᱜᱟᱱ ᱠᱟᱹᱢᱤ ᱦᱚᱨᱟ ᱠᱚ ᱢᱮᱱᱟᱜᱼᱟ, ᱚᱱᱟ ᱠᱚ ᱦᱚᱸᱼᱼ ᱧᱮᱞ ᱞᱟᱹᱠᱛᱤ ᱠᱟᱱᱟ᱾ ᱡᱟᱦᱟᱸ ᱞᱮᱠᱟ ᱡᱩᱫᱤᱢ ᱞᱟᱹᱭ ᱠᱷᱟᱱᱮᱼᱼ ᱟᱸᱜ ᱠᱷᱮᱞᱚᱰ ᱥᱮᱜ ᱨᱮ ᱠᱚᱭ ᱢᱚᱱᱮ ᱡᱤᱣᱤ ᱮᱢ ᱫᱚᱨᱠᱟᱨ᱾ ᱮᱱᱮᱡ ᱥᱮᱨᱮᱧ ᱨᱮᱦᱚᱸ ᱡᱟᱦᱟᱸ ᱞᱮᱠᱟᱱᱟᱜ ᱞᱟᱠᱪᱟᱨ ᱮᱱᱮᱡ ᱥᱮᱨᱮᱧ ᱠᱚᱼᱠᱚ ᱠᱚᱨᱟᱣ ᱜᱮᱭᱟ᱾ ᱚᱱᱟ ᱠᱚᱦᱚᱸ, ᱱᱚᱣᱟ ᱪᱷᱚᱵᱤ ᱟᱸᱠᱟᱣ ᱠᱚ ᱦᱚᱸᱼᱼ ᱢᱟᱱᱮ ᱱᱚᱣᱟ ᱠᱚ ᱡᱤᱱᱤᱥ ᱦᱚᱸ ᱠᱚᱨᱟᱣ ᱫᱚ ᱞᱟᱹᱠᱛᱤ ᱠᱟᱱᱟ, ᱠᱤᱪᱷᱩ ᱦᱚᱲ ᱫᱚ ᱜᱟᱨᱡᱮᱱ ᱠᱚᱼᱼ ᱠᱚ ᱞᱟᱹᱭᱟ ᱠᱚᱣᱟ ᱡᱮ ᱚᱞᱚᱜ ᱠᱷᱟᱱ ᱫᱚ ᱚᱞᱚᱜ ᱤᱫᱤᱜ ᱢᱮ, ᱟᱢᱫᱚ ᱚᱠᱟ ᱥᱮᱫ ᱦᱚᱸ ᱟᱞᱚᱢᱼᱼ ᱪᱟᱞᱟᱣ ᱵᱟᱲᱟᱜᱼᱟ, ᱥᱮ ᱮᱴᱟᱜ ᱠᱟᱹᱢᱤ ᱠᱚ ᱟᱞᱚᱢ ᱠᱚᱨᱟᱣᱟ, ᱢᱮᱱᱠᱷᱟᱱ ᱚᱱᱟ ᱫᱚᱼᱼ ᱴᱷᱤᱠ ᱫᱚ ᱵᱟᱝ ᱠᱟᱱᱟ᱾ ᱯᱟᱹᱴᱷᱣᱟᱹ ᱡᱟᱦᱟᱸ ᱛᱤᱱᱟᱹᱜ ᱱᱟᱯᱟᱭ ᱱᱟᱯᱟᱭ ᱠᱟᱹᱢᱤ ᱦᱚᱨᱟᱭ ᱠᱚᱨᱟᱣ ᱤᱫᱤᱭᱟᱭᱼᱼ ᱩᱱᱟᱹᱜ ᱜᱮ ᱟᱡᱽ ᱞᱟᱹᱜᱤᱫ ᱜᱮ ᱱᱟᱯᱟᱭᱚᱜ ᱾
ᱵᱟᱥ
ᱪᱮᱜ ᱵᱤᱱ ᱢᱚᱱᱮᱭᱟᱜ ᱠᱟᱱ ᱛᱮ ᱟᱹᱵᱤᱱ ᱦᱚᱸ?
ᱦᱚᱭ ᱜᱚᱝᱠᱮ, ᱮᱠᱟᱞ ᱟᱹᱰᱤ ᱡᱚᱛᱷᱟᱛ ᱠᱟᱛᱷᱟ ᱱᱷᱟᱜ ᱮᱢ ᱞᱟᱹᱭ ᱟᱠᱟᱫᱟ᱾ ᱡᱟᱦᱟᱸ ᱞᱮᱠᱟ ᱟᱢᱮᱢ ᱞᱟᱹᱭ ᱠᱮᱫᱟ, ᱚᱞᱚᱜ ᱯᱟᱲᱦᱟᱜ ᱢᱟᱼᱼ ᱟᱵᱚᱣᱟᱜ ᱡᱤᱭᱚᱱ ᱨᱮ ᱮᱠᱟᱞ ᱛᱮᱜᱮ ᱞᱟᱹᱠᱛᱤᱜ ᱠᱟᱱᱟ᱾ ᱥᱟᱶᱛᱮ ᱟᱨ ᱦᱚᱸᱼᱼ ᱱᱚᱝᱼᱠᱟᱱᱟᱜ ᱮᱴᱟᱜ ᱞᱮᱠᱟᱱᱟᱜ ᱥᱮᱬᱟ ᱛᱮᱱᱟᱜ ᱢᱮᱱᱟᱜᱼᱼ ᱛᱟᱵᱚᱱᱟ ᱥᱮ ᱠᱟᱹᱢᱤ ᱠᱚᱨᱮᱱᱟᱜ ᱢᱮᱱᱟᱜ ᱛᱟᱵᱚᱱᱟ᱾ ᱮᱸ ᱱᱚᱣᱟ ᱠᱚᱫᱚ ᱮᱠᱟᱞ ᱜᱮᱼᱼ ᱮᱸ ᱥᱟᱶᱨᱮ ᱛᱟᱦᱮᱸᱱ ᱞᱟᱹᱠᱛᱤ ᱠᱟᱱᱟ ᱡᱟᱦᱟᱸ ᱞᱮᱠᱟᱼᱼ ᱤᱧ ᱧᱮᱞ ᱵᱟᱲᱟᱣ ᱟᱠᱟᱜ ᱠᱚᱣᱟ᱾ ᱮᱸ ᱼᱼ ᱚᱞᱚᱜ ᱡᱤᱭᱚᱱ ᱥᱟᱶ ᱥᱟᱶᱛᱮ ᱟᱫᱚ ᱟᱸᱭᱟᱜᱼᱼ ᱜᱷᱟᱨᱚᱸᱡᱽ ᱨᱮᱱᱟᱜ ᱥᱮ ᱟᱠᱚ ᱚᱲᱟᱜ ᱨᱮᱱᱟᱜ, ᱠᱟᱹᱢᱤ ᱠᱟᱹᱥᱱᱤ ᱠᱚ ᱱᱚᱣᱟ ᱠᱚᱦᱚᱸᱼᱼ ᱮᱸ ᱚᱠᱛᱚᱼᱚᱠᱛᱚ ᱨᱮᱫᱚ ᱱᱷᱟᱜ ᱟᱭᱩᱼᱵᱟᱵᱟ ᱠᱚᱦᱚᱸ ᱜᱚᱲᱚ ᱟᱠᱚ ᱦᱩᱭᱩᱜ ᱜᱮᱭᱟ᱾ ᱮᱸ ᱱᱚᱣᱟ ᱚᱲᱟᱜ ᱠᱚᱨᱮᱱᱟᱜ ᱠᱟᱹᱢᱤ ᱥᱩᱫᱩ ᱩᱱᱠᱩ ᱪᱮᱛᱟᱱ ᱨᱮ ᱜᱤᱰᱤ ᱞᱮᱠᱷᱟᱱ ᱫᱚ ᱦᱟᱸᱜ ᱵᱟᱝ ᱦᱩᱭᱩᱜᱼᱟ᱾ ᱟᱸ ᱟᱢᱫᱚ ᱦᱟᱸᱜ ᱮᱢ ᱚᱞᱚᱜ ᱯᱟᱲᱦᱟᱜ ᱠᱟᱱᱟ ᱟᱫᱚ ᱚᱱᱟᱛᱤᱧ ᱞᱟᱹᱭᱟᱼᱼ ᱱᱚᱝᱠᱟ ᱡᱟᱦᱟᱸᱭ ᱠᱚᱼᱼ ᱡᱩᱫᱤ ᱜᱤᱫᱽᱨᱟᱹ ᱠᱚ ᱢᱮᱱᱟᱜ ᱠᱚᱣᱟ, ᱯᱟᱹᱴᱷᱩᱣᱟᱹ ᱜᱤᱫᱽᱨᱟᱹ ᱠᱚ ᱱᱩᱠᱩ ᱫᱚ ᱮᱠᱟᱞᱼᱼ ᱚᱞᱚᱜ ᱯᱟᱲᱦᱟᱜ ᱥᱟᱶᱼᱥᱟᱶᱛᱮ ᱱᱚᱝ ᱠᱟᱱᱟᱜ ᱟᱭᱢᱟ ᱠᱟᱹᱢᱤᱼᱠᱟᱹᱥᱱᱤ ᱥᱟᱶᱛᱮ ᱡᱚᱯᱲᱟᱜ ᱦᱩᱭᱩᱜ ᱛᱟᱠᱚᱣᱟ᱾ ᱟᱨ ᱱᱤᱝᱠᱟ ᱛᱮᱜᱮ ᱱᱚᱝᱠᱟ ᱟᱵᱚᱣᱟᱜ ᱥᱟᱶᱛᱟ ᱥᱮ ᱥᱚᱢᱟᱡᱽ ᱫᱚ ᱱᱷᱟᱜᱻᱼᱼ ᱞᱟᱦᱟ ᱥᱮᱜ ᱞᱟᱦᱟᱱᱛᱤ ᱪᱟᱞᱟᱜ ᱛᱟᱵᱚᱱᱟ, ᱜᱚᱝᱠᱮ ᱟᱢ ᱱᱚᱣᱟ ᱚᱠᱟ ᱞᱮᱠᱟᱢ ᱢᱚᱱᱮᱭᱮᱫᱟ?
ᱱᱚᱣᱟ ᱫᱚ ᱟᱹᱵᱤᱱ ᱮᱠᱟᱞ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ᱾ ᱡᱮ ᱟᱵᱚ ᱡᱟᱦᱟᱸ ᱞᱮᱠᱟᱼᱼ ᱟᱵᱚ ᱫᱚ ᱱᱚᱣᱟᱜᱮ ᱠᱤᱨᱭᱟᱹ ᱵᱚᱱ ᱦᱟᱛᱟᱣᱟ ᱡᱮ ᱥᱟᱶᱛᱟ ᱚᱠᱟ ᱞᱮᱠᱟᱛᱮ? ᱚᱱᱟ ᱦᱤᱥᱟᱹ ᱩᱛᱱᱟᱹᱣ ᱤᱫᱤᱜ ᱛᱟᱵᱚᱱᱟ, ᱥᱟᱶᱛᱮ ᱟᱵᱚ ᱨᱮᱱ ᱦᱩᱰᱤᱧ ᱢᱟᱹᱭᱼᱵᱟᱹᱵᱩ ᱛᱟᱠᱚᱣᱟ᱾ ᱢᱟᱱᱮ ᱟᱠᱚᱣᱟᱜ ᱠᱟᱹᱢᱤ ᱥᱟᱶᱼᱥᱟᱶ ᱛᱮᱦᱚᱸᱼᱼ ᱮᱴᱟᱜ ᱥᱟᱶᱛᱟ ᱨᱮᱱᱟᱜ ᱠᱟᱹᱢᱤ ᱠᱚᱦᱚᱸ ᱠᱚ ᱡᱟᱛᱮ ᱠᱚ ᱧᱮᱞᱟᱜ ᱢᱟ᱾ ᱥᱟᱶᱛᱮ ᱩᱲᱟᱜ ᱨᱮᱱᱟᱜ ᱠᱟᱹᱢᱤ ᱠᱚᱦᱚᱸ ᱠᱚ ᱧᱮᱞᱟᱜ ᱢᱟ᱾
ᱚᱠᱛᱚ ᱠᱚᱫᱚ ᱦᱩᱭᱮᱱ ᱛᱟᱞᱟᱝᱼᱟ ᱟᱨ ᱱᱮᱝᱠᱟ ᱜᱮᱞᱟᱝ ᱨᱚᱯᱚᱲᱟ᱾
ᱛᱟᱦᱞᱮ ᱱᱟᱯᱟᱭ ᱜᱮ, ᱛᱟᱞᱦᱮ ᱟᱭᱢᱟ ᱥᱟᱨᱦᱟᱣ ᱜᱮ ᱛᱟᱞᱦᱮ ᱡᱚᱦᱟᱨ ᱜᱚ ᱜᱚᱝᱠᱮ᱾